ᱟᱢ ᱧᱮᱞ ᱠᱟᱴᱟᱣ ᱠᱮᱫᱟᱭ ᱵᱟᱨᱚᱱ ᱢᱤᱱᱤᱥ ᱦᱩᱭ ᱠᱟᱱᱟ ᱞᱮᱞᱦᱟ
ᱚ ᱵᱷᱟᱹᱜᱮ ᱠᱟᱱᱟ ᱢᱟ
ᱵᱷᱟᱜᱮ ᱠᱟᱱᱟ ᱧᱮᱞ ᱫᱚ ᱵᱟᱢ ᱧᱮᱞᱫᱟ
ᱦᱮᱸ
ᱦᱟᱣᱟ ᱢᱟᱢ ᱜᱚᱞᱯᱚ ᱡᱚᱝᱟᱜ ᱠᱟᱱ ᱵᱟᱨᱳ ᱢᱤᱱᱤᱴ ᱮᱠ ᱦᱩᱭ ᱠᱟᱱ ᱛᱟᱦᱮᱸᱱᱟ
ᱯᱩᱨᱟᱹ ᱯᱩᱨᱟᱹ ᱮᱠᱴᱟ ᱠᱷᱚᱱᱟᱜ ᱯᱩᱨᱟᱹᱣ ᱠᱟᱛᱟ ᱯᱩᱨᱟᱹᱣ ᱛᱤᱱᱴᱟ ᱦᱟᱵᱤ ᱮᱠᱴᱟ ᱠᱷᱱᱟᱜ ᱞᱮ ᱨᱩᱣ ᱠᱟᱫᱟ ᱯᱩᱨᱟᱹ ᱪᱟᱨᱴᱟ ᱦᱟᱵᱤᱡ ᱢᱟᱱᱮ ᱯᱩᱨᱟᱹ ᱛᱤᱱ ᱜᱷᱚᱱᱴᱟ ᱴᱟᱱᱟᱧ ᱨᱩᱣ ᱠᱟᱫᱟ ᱛᱤᱱ ᱜᱷᱚᱱᱴᱟ
ᱵᱟᱝ ᱦᱟᱥᱩᱭᱮᱫ ᱢᱮᱛᱮ ᱛᱤ ᱠᱚ?
ᱵᱟᱝᱜᱮ ᱚᱱᱮ ᱯᱳᱭᱞᱳ ᱜᱮ ᱠᱟᱹᱴᱤᱡ ᱤᱭᱟᱹᱧ ᱵᱩᱡᱷᱟᱹᱣᱟ ᱛᱟᱨᱯᱚᱨᱮ ᱟᱫᱚ ᱴᱷᱤᱠ ᱜᱮ ᱟᱫᱚ ᱠᱳᱱᱚ ᱚᱥᱩᱵᱩᱫᱷᱟ ᱵᱟᱱᱩᱜ ᱠᱟᱫᱟ
ᱨᱩ ᱨᱩ ᱛᱮ ᱛᱤ ᱫᱚ ᱤᱩᱭᱟᱹᱜ ᱛᱟᱢᱟ ᱥᱮ ᱪᱮ ᱛᱚᱠᱷᱚᱱ
ᱟ ᱦᱩᱸ ᱡᱟᱭ ᱤᱥᱯᱤᱰ ᱛᱚᱠᱷᱚᱱ ᱫᱚ ᱠᱟᱹᱴᱩᱵ ᱪᱟᱞᱟᱜ ᱛᱤᱧᱟ ᱵᱟᱝ ᱯᱩᱨᱟᱹ ᱜᱟᱡᱮ ᱤᱥᱯᱤᱰ ᱛᱮ ᱢᱤᱫ ᱫᱷᱟᱣ ᱤᱫᱤ ᱢᱮᱭᱟ ᱛᱚ ᱪᱚ ᱵᱟᱠᱷᱟᱱ ᱪᱟᱞᱟᱜ ᱟᱢ ᱠᱤ?
ᱠᱟᱛᱮᱧ ᱪᱟᱞᱟᱜ-ᱟ ᱟᱫᱚ ᱵᱟᱵᱵᱟ ᱦᱩᱨ ᱡᱟᱦᱟᱸ ᱞᱮᱠᱟᱢ ᱤᱫᱤ ᱢᱤᱫᱤ ᱠᱤᱧᱟᱹ ᱤᱧ ᱫᱚ ᱟᱞᱚᱢ ᱞᱟᱹᱭᱟᱥᱮ
ᱮᱢᱮᱧ ᱢᱚᱱᱮ ᱫᱚᱧ ᱢᱚᱱᱮ ᱭᱮᱫᱟ ᱤᱫᱤ ᱢᱤᱭᱤᱧ ᱠᱤᱱᱛᱩ ᱪᱮᱫ ᱤᱧ ᱞᱟᱹᱭᱟᱢᱟ ᱦᱮᱸ ᱚᱰᱮ ᱛᱟᱦᱚᱞᱮ ᱠᱷᱟᱱ ᱫᱚ ᱟᱸᱡᱚᱢ ᱢᱮ ᱦᱟᱜᱟᱭ ᱡᱮᱫᱤᱱ ᱡᱚᱠᱷᱚᱱ ᱡᱚᱠᱷᱚᱱ ᱢᱚᱱᱮ ᱠᱟᱜ ᱢᱮ ᱱᱚᱰᱮ ᱠᱷᱚᱱᱟᱜ ᱪᱟᱞᱟᱣ ᱮᱱᱟ ᱨᱟᱹᱨᱟᱹᱧ ᱛᱟᱨᱯᱚᱨᱮ ᱚᱱᱟ ᱨᱩ ᱴᱷᱮᱱ ᱠᱷᱚᱱᱟᱜ ᱜᱮ ᱡᱚᱠᱷᱚᱱᱤᱧ ᱨᱩᱣᱟᱹᱲᱟ ᱵᱟᱝ ᱛᱚᱠᱷᱚᱱ ᱤᱧ ᱤᱫᱤ ᱢᱤᱭᱟᱹᱧ ᱢᱟᱱᱮ ᱩᱱᱠᱩ ᱴᱷᱮᱱ ᱪᱟᱞᱟᱣ ᱦᱩᱭᱩᱜ ᱢᱟ ᱟᱨᱠᱤ ᱩᱱᱠᱩ ᱟᱛᱳ ᱩᱱᱠᱩ ᱟᱛᱩ ᱪᱟᱞᱟᱣ ᱢᱟᱱᱮ ᱥᱟᱞᱟ ᱞᱟᱹᱭ ᱟᱠᱚ ᱚᱠᱚᱭ ᱟᱸᱜᱩ ᱟᱠᱟᱫᱮ ᱥᱮ
ᱦᱩᱸ
ᱦᱮ
ᱛᱚᱵᱮᱢ ᱞᱟᱹᱭᱮᱫ ᱫᱚ
ᱵᱟᱝ ᱟᱫᱚ ᱡᱩᱫᱤ ᱱᱚᱱᱛᱮ ᱠᱷᱚᱱᱟᱜ ᱜᱮ ᱨᱩᱢ ᱪᱟᱞᱟᱣ ᱮᱱᱟ ᱚᱱᱰᱮ ᱨᱩ ᱴᱷᱮᱱ ᱠᱷᱚᱱᱟᱜ ᱜᱮ ᱟᱨᱚ ᱱᱚᱛᱮᱢ ᱨᱩᱣᱟᱹᱲ ᱦᱮᱡ ᱮᱱᱟ ᱚᱱᱟ ᱫᱚ ᱴᱷᱤᱠ ᱜᱮᱭᱟ ᱚᱱᱟ ᱠᱚ ᱚᱥᱩᱵᱤᱫᱷᱟ ᱵᱟᱱᱩᱜ ᱟᱠᱟᱫᱟ
ᱚᱱᱠᱟ ᱫᱚ ᱚᱠᱟᱨᱮᱢ ᱪᱟᱞᱟᱣ ᱠᱟᱱᱟ ᱚᱱᱟ ᱠᱟᱹᱴᱤᱡ ᱞᱟᱹᱭ ᱢᱮ?
ᱦᱮ
ᱚᱱᱠᱟ ᱫᱚ ᱚᱠᱟᱨᱮᱢ ᱪᱟᱞᱟᱣᱮᱱᱟ
ᱵᱟᱝ ᱵᱟᱝ ᱚᱱᱠᱟ ᱫᱚ ᱚᱠᱟ ᱨᱮᱦᱚ ᱵᱟᱹᱧ ᱪᱟᱞᱟᱣ ᱠᱟᱱᱟ
ᱛᱟᱦᱟ ᱦᱚ ᱚᱱᱟ ᱜᱮ ᱞᱟᱹᱭ ᱮᱫ ᱫᱚ
ᱚ ᱟᱨ ᱩᱱᱤ ᱫᱤᱫᱤ ᱴᱤᱜ ᱥᱩᱠᱨᱚ ᱵᱟᱨ ᱠᱚ ᱡᱟᱢᱟᱭᱮ ᱠᱟᱱᱟ
ᱛᱟᱦᱚᱞᱮ ᱤᱧ ᱫᱚᱧ ᱤᱫᱤ ᱢᱮᱫᱚ ᱚᱱᱟᱫᱚ ᱛᱟᱦᱚᱞᱮ ᱤᱧ ᱫᱚ ᱪᱮᱫ ᱠᱚ ᱢᱤᱛᱟᱹᱧᱟ ᱟᱢ ᱫᱚ ᱤᱧ ᱥᱟᱛᱮᱢ ᱪᱟᱞᱟᱜ ᱫᱚ ᱦᱮ ᱟᱫᱚ ᱪᱮᱫ ᱠᱚ ᱞᱟᱹᱭᱟ ᱦᱮ ᱦᱮ ᱛᱟᱦᱚᱞᱮ ᱤᱧ ᱫᱚ ᱚᱠᱚᱭ ᱫᱤᱠᱩ ᱚᱲᱟᱜ ᱤᱧ ᱤᱫᱤ ᱢᱮᱭᱟ ᱫᱤᱠᱩ ᱚᱲᱟᱜ ᱤᱧ ᱤᱫᱤ ᱠᱮᱫ ᱢᱮᱭᱟ
ᱚᱱᱟ ᱦᱚᱲ ᱟᱹᱛᱩ ᱠᱟᱱᱟ ᱱᱚᱰᱮ
ᱦᱮ ᱦᱚᱲ ᱟᱛᱳ ᱟᱨ ᱛᱟᱦᱟᱞᱮ ᱤᱧ ᱫᱚ ᱪᱮᱫ ᱫᱤᱠᱩ ᱟᱹᱛᱩ ᱤᱫᱤ ᱟᱠᱟᱫ ᱢᱮ ᱛᱟᱦᱮᱜ-ᱟ᱾
ᱵᱟᱹᱵᱩᱣᱟᱜ ᱟᱢ ᱫᱚ ᱱᱚᱣᱟ ᱥᱩᱠᱨᱚ ᱵᱟᱨ ᱦᱤᱞᱚᱜ ᱫᱚ ᱵᱟᱯᱞᱟ ᱦᱩᱭᱩᱜ-ᱟ᱾ ᱚᱱᱟ ᱫᱚ ᱩᱱᱤ ᱫᱤᱫᱤᱭ ᱛᱟᱠᱚᱣᱟᱜ ᱫᱤᱫᱤ ᱠᱚ ᱡᱟᱢᱟᱭᱮ ᱠᱟᱱᱟ
ᱥᱩᱠᱨᱚ ᱵᱟᱨ ᱨᱮᱱᱟᱜ ᱠᱟᱛᱷᱟ ᱫᱚ ᱤᱧ ᱫᱚ ᱵᱟᱹᱧ ᱞᱟᱹᱭ ᱫᱟ
ᱜᱟᱡᱫᱮ ᱩᱛᱟᱹᱨ ᱵᱚᱭᱮᱥ ᱦᱩᱭ ᱠᱟᱱ ᱛᱟᱭᱟ ᱟᱨ ᱱᱟᱢᱟᱞ ᱨᱮᱱ ᱨᱩᱨᱩ ᱠᱚᱠᱚ ᱟᱹᱜᱩᱭᱮᱫ ᱠᱚᱣᱟ ᱛᱚ ᱮᱯ
ᱩᱱᱠᱩ ᱵᱮᱝᱜᱚᱞ ᱵᱟᱭᱟᱨ ᱫᱚ ᱵᱟᱹᱧ ᱵᱟᱲᱟᱭᱟ ᱨᱩᱥᱤᱠᱟ ᱥᱮ ᱪᱮᱫ ᱢᱤᱫᱴᱮᱱ ᱤᱭᱟᱹ ᱪᱮᱫ ᱢᱤᱫᱴᱮᱱ ᱵᱟᱝ ᱢᱮᱱᱟᱜ ᱛᱟᱠᱚᱣᱟ ᱩᱱᱠᱩ ᱛᱚᱟᱢ ᱩᱱᱠᱩᱣᱟᱜ ᱫᱚ ᱴᱤᱢ ᱢᱮᱱᱟᱜ ᱛᱟᱠᱚᱣᱟ ᱥᱮ ᱪᱮᱫ ᱢᱮᱱᱟᱜ ᱛᱟᱠᱚᱣᱟ ᱩᱱᱟᱹᱜ ᱫᱚ ᱵᱟᱹᱧ ᱵᱟᱰᱟᱭᱟ ᱩᱱᱟᱹᱜ ᱫᱚ ᱵᱟᱹᱧ ᱧᱮᱞ ᱵᱟᱲᱟᱭ ᱛᱟᱠᱚᱣᱟ ᱤᱱᱥᱴᱟᱜᱨᱟᱢ ᱨᱮ ᱦᱤᱡᱩᱜ-ᱟ᱾ ᱚᱱᱟ ᱠᱟᱹᱴᱤᱡ ᱤᱧ ᱧᱮᱞᱟᱜ-ᱟ᱾
ᱝ ᱦᱳᱭ ᱩᱱᱠᱩᱣᱟᱜ ᱯᱟᱴᱤ ᱩᱱᱠᱩ ᱠᱚ ᱟᱹᱜᱩᱭᱮᱫ ᱠᱚᱣᱟ ᱨᱩᱨᱩ ᱠᱚ
ᱫᱚᱟᱢ ᱵᱟᱠᱚ ᱢᱮᱛᱟᱢ ᱠᱟᱱᱟ ᱠᱟᱹᱴᱤᱡ ᱨᱩ ᱟᱣᱟᱜ ᱢᱮ
ᱵᱟᱝ ᱵᱟᱝ ᱤᱧ ᱫᱚᱠᱚ ᱢᱮᱛᱟ ᱫᱤᱧ ᱛᱟᱦᱮᱱᱟ ᱡᱮ ᱤᱭᱟᱹ ᱞᱟᱦᱟ ᱫᱤᱱ ᱦᱤᱞᱚᱜ ᱦᱤᱡᱩᱜ ᱢᱮ ᱢᱤᱛᱟᱹᱧ ᱠᱟᱱ ᱛᱟᱦᱮᱱᱟ ᱠᱚ ᱟᱨ ᱯᱩᱨᱟᱹ ᱜᱮ ᱠᱚ ᱢᱤᱛᱟᱹᱧ ᱠᱟᱱ ᱛᱟᱦᱮᱱᱟ ᱡᱮ ᱟᱫᱚ ᱟᱞᱚᱢ ᱪᱟᱞᱟᱜ-ᱟ᱾ ᱱᱚᱰᱮ ᱜᱮ ᱛᱟᱦᱮᱱ ᱢᱮ ᱮᱠᱟᱞᱛᱮ ᱵᱟᱯᱞᱟ ᱪᱟᱵᱟ ᱠᱟᱛᱮᱢ ᱪᱟᱞᱟᱜ-ᱟ᱾ ᱵᱟᱝ ᱵᱟᱝ ᱩᱱ ᱫᱤᱱ ᱫᱚ ᱛᱟᱦᱮ ᱵᱟᱝ ᱜᱟᱱᱚᱜ-ᱟ᱾
ᱚᱱᱰᱮᱫᱚ ᱡᱟᱹᱯᱤᱫ ᱵᱟᱢ ᱧᱟᱢᱟ ᱵᱟᱝ
ᱦᱮ ᱡᱟᱹᱯᱤᱫ ᱫᱚᱧ ᱡᱟᱹᱯᱤᱫ ᱛᱟᱦᱮᱱ ᱜᱮᱭᱟ ᱵᱟᱝ ᱡᱟᱹᱯᱤᱫ ᱫᱚ ᱵᱟᱝ ᱜᱟᱛᱤ ᱚᱠᱚᱭ ᱦᱚ ᱵᱟᱠᱳ ᱪᱟᱞᱟᱜ-ᱟ᱾ ᱦᱚᱦᱚ ᱵᱮᱨᱮᱫ ᱫᱟᱞᱤᱧ ᱦᱮ
ᱥᱮᱛᱟᱜ ᱵᱮᱲᱟ ᱯᱚᱨᱡᱚᱱᱛᱚᱢ ᱡᱟᱹᱯᱤᱫ ᱠᱟᱜ-ᱟ᱾ ᱦᱚᱲᱟᱜ ᱚᱲᱟᱜ ᱨᱮ
ᱚ ᱵᱟᱵᱟ ᱪᱤᱠᱟᱣ ᱠᱟᱱ ᱪᱚ ᱤᱧ ᱫᱚ ᱚᱝᱠᱟ ᱜᱮ ᱟᱴᱴᱟ ᱦᱟᱵᱤᱡ ᱜᱮᱧ ᱡᱟᱯᱤᱫ ᱛᱟᱦᱮᱱ ᱱᱟ ᱛᱟᱦᱚᱞᱮ ᱵᱮᱨᱮᱫ ᱠᱟᱛᱮᱫ ᱟᱨᱚ ᱢᱤᱫᱫᱷᱟᱣ ᱤᱧ ᱵᱚᱞᱚᱵᱟᱭᱚᱜ ᱛᱟᱦᱮᱱᱟ ᱟᱨᱤᱧ ᱡᱟᱹᱯᱤᱫ ᱛᱟᱦᱮᱱᱟ ᱞᱟᱹᱭ ᱫᱟᱹᱧ ᱟᱸᱡᱚᱢ ᱫᱟᱢ ᱱᱤᱛᱚᱜ ᱦᱮᱞᱳ
ᱟᱸᱡᱚᱢ ᱤᱫᱟᱹᱧ
ᱞᱟᱹᱭᱫᱟᱹᱧ ᱥᱮᱛᱟᱜ ᱵᱮᱲᱟᱧ ᱵᱮᱨᱮᱫ ᱛᱟᱦᱮᱱᱟ ᱥᱮᱛᱟᱜ ᱵᱮᱲᱟᱧ ᱵᱮᱨᱮᱫ ᱛᱟᱦᱮᱱᱟ ᱟᱨᱚᱧ ᱵᱚᱞᱚᱛᱮ ᱟᱨᱚᱧ ᱡᱟᱹᱯᱤᱫ ᱛᱟᱦᱮᱱᱟ
ᱪᱮᱫ ᱟᱴᱴᱟ ᱱᱚᱴᱟᱢ ᱵᱮᱨᱮᱫ-ᱟ ᱥᱮᱪᱮᱫ ᱦᱚᱲᱟᱜ ᱚᱲᱟᱜ ᱥᱮᱱ ᱠᱟᱛᱮᱜ
ᱦᱳᱭ ᱟᱫᱚ ᱪᱮᱫ ᱮᱢ ᱪᱤᱠᱟᱭᱟ ᱩᱱᱟᱜ ᱥᱮᱛᱟᱜ ᱨᱮ ᱵᱮᱨᱮᱫ ᱠᱟᱛᱮ ᱫᱚ ᱟᱫᱚ ᱯᱳᱭᱞᱳ ᱯᱳᱭᱞᱳᱧ ᱵᱮᱨᱮᱫ ᱮᱱ ᱠᱷᱟᱱ ᱛᱟᱨᱯᱚᱨᱮ ᱡᱩᱫᱤ ᱠᱚ ᱵᱩᱡ ᱠᱮᱫᱟ ᱡᱮ ᱵᱮᱨᱮᱫ ᱟᱠᱟᱱᱟ ᱛᱟᱨᱯᱚᱨᱮ ᱟᱫᱚ ᱵᱚᱨᱚᱝ ᱠᱚ ᱪᱟᱞᱟᱜᱼᱟ ᱡᱟᱹᱯᱤᱫ ᱥᱩᱢᱚᱭ ᱫᱚ ᱵᱟᱠᱚ ᱪᱟᱞᱟᱣ ᱠᱚᱜᱼᱟ᱾ ᱵᱩᱡᱷᱟᱹᱣ᱾
ᱤᱡ ᱡᱷᱟᱹᱣ ᱠᱮᱫᱤᱧ᱾ ᱨᱮᱭᱟᱲ ᱠᱟᱱᱟ ᱥᱮ ᱵᱟᱝ ᱨᱮᱭᱟᱲ ᱮᱫ ᱢᱮᱭᱟ ᱥᱮ ᱵᱟᱝ ᱟᱢ ᱫᱚ?
ᱦᱮᱸ ᱦᱮᱸ
ᱟᱣᱨᱤ ᱨᱮᱭᱟᱨ ᱠᱟᱱᱟ ᱥᱮ ᱩᱫᱜᱟᱹᱨ ᱠᱟᱱᱟ?
ᱪᱮᱜ ᱮᱢ ᱞᱟᱼᱼ ᱦᱵᱚᱱ ᱵᱟᱝ ᱟᱡᱚᱢᱚᱜ ᱠᱟᱱᱟ